ᱦᱮᱸ ᱜᱚᱝᱠᱮ
ᱦᱮᱸ ᱜᱚᱝᱠᱮ ᱞᱟᱹᱭ ᱮᱟᱹᱤᱱ ᱦᱟᱸᱜ ᱨᱚᱲ ᱠᱚ ᱴᱷᱤᱠ ᱴᱷᱟᱠ ᱟᱸᱡᱚᱢ ᱧᱟᱢᱚᱜ ᱠᱟᱱᱟ ᱜᱚᱝᱠᱮ
ᱦᱮᱸ ᱦᱮᱸ ᱜᱚᱢᱠᱮ ᱴᱷᱤᱠ ᱴᱷᱟᱠ ᱟᱡᱚᱢ ᱧᱟᱢ ᱠᱟᱱᱟ ᱟᱹᱞᱤᱧᱟᱜ ᱜᱚᱢᱠᱮ ᱴᱷᱤᱠ ᱴᱷᱟᱠ ᱟᱸᱡᱚᱢ ᱧᱟᱢᱚᱜ ᱠᱟᱱᱟ
ᱦᱮᱸ ᱜᱚᱢᱠᱮ ᱮᱠᱟᱞ ᱟᱹᱰᱤ ᱯᱩᱥᱴᱟᱹᱣ ᱥᱟᱺᱦᱤᱡ ᱜᱮ ᱱᱟᱦᱟᱜ ᱨᱚᱲ ᱠᱚᱫᱚ ᱟᱸᱡᱚᱢ ᱧᱟᱢᱚᱜ ᱠᱟᱱᱟ ᱟᱫᱚ ᱜᱚᱢᱠᱮ ᱞᱟᱹᱭᱫᱟᱹᱧ ᱛᱟᱦᱚᱞᱮ ᱛᱮᱦᱤᱧ ᱫᱚ ᱟᱞᱟᱝᱟᱜ ᱥᱟᱛᱟᱢ ᱫᱚ ᱱᱟᱦᱟᱜ ᱦᱩᱭᱩᱜ ᱠᱟᱱ ᱛᱟᱞᱟᱝᱟ ᱜᱚᱝᱠᱮ ᱟᱯᱮᱥᱮᱫ ᱪᱮᱫ ᱠᱚ ᱡᱚᱢᱟᱜ ᱠᱚ ᱧᱟᱢᱚᱜᱼᱟ ᱥᱮ ᱟᱞᱮᱥᱮᱫ ᱪᱮᱫ ᱠᱚ ᱡᱚᱢᱟᱜ ᱱᱟᱦᱟᱜ ᱧᱟᱢᱚᱜᱼᱟ ᱱᱚᱣᱟ ᱠᱚ ᱤᱫᱤ ᱠᱟᱛᱮ ᱞᱟᱝ ᱨᱚᱯᱚᱲᱟ ᱦᱮᱸ ᱥᱮ ᱵᱟᱝ ᱯᱮ
ᱮᱠᱫᱚᱢ ᱮᱠᱫᱚᱢ ᱟᱹᱰᱤ ᱱᱟᱯᱟᱭ ᱥᱟᱛᱟᱢ ᱜᱚᱝᱠᱮᱢ ᱵᱟᱪᱷᱟᱣ ᱠᱟᱫ ᱛᱟᱞᱟᱝᱼᱟ ᱚᱱᱟ ᱫᱚ ᱟᱴᱤᱡ ᱪᱟᱨᱪᱟ ᱨᱮᱱᱟᱜ ᱵᱤᱥᱚᱭ ᱠᱟᱱ ᱛᱟᱞᱟᱝ ᱜᱮᱭᱟ ᱟᱫᱚ ᱢᱟ ᱛᱟᱦᱮ ᱞᱟᱹᱭ ᱛᱟᱞᱟᱝ ᱢᱮ ᱜᱚᱞᱯᱚ ᱫᱚ ᱚᱠᱟ ᱦᱚᱞᱟᱝ ᱮᱛᱚᱦᱚᱵᱟ
ᱟᱪᱪᱷᱟ ᱜᱚᱝᱠᱮ ᱟᱹᱰᱤ ᱱᱟᱯᱟᱭ ᱟᱫᱚ ᱜᱚᱝᱠᱮ ᱯᱳᱭᱞᱳ ᱨᱮᱜᱮ ᱦᱟᱜ ᱤᱧ ᱠᱩᱞᱤ ᱢᱮᱭᱟ ᱟᱯᱮᱥᱮᱫ ᱱᱚᱝᱠᱟ ᱵᱟᱡᱟᱨ ᱠᱚᱥᱮ ᱦᱟᱴ ᱠᱚ ᱦᱩᱭᱩᱜ ᱜᱮᱭᱟ ᱥᱮ ᱵᱟᱝ ᱜᱚᱝᱠᱮ
ᱦᱮᱸ ᱜᱚᱝᱠᱮ ᱟᱞᱮᱥᱮᱫ ᱢᱟ ᱵᱟᱡᱟᱨ ᱦᱟᱴ ᱠᱚᱢᱟ ᱦᱩᱭᱩᱜ ᱜᱮᱭᱟ ᱦᱟᱯᱛᱟ ᱨᱮᱞᱮ ᱪᱟᱞᱟᱜᱼᱟ ᱦᱟᱯᱛᱟᱨᱮ ᱵᱟᱨᱭᱟ ᱦᱟᱴ ᱢᱮᱱᱟᱜᱼᱟ ᱢᱤᱫᱴᱮᱱ ᱫᱚ ᱦᱩᱭᱩᱜ ᱠᱟᱱᱟ ᱟᱜ ᱵᱟᱞᱮ ᱢᱟᱦᱟ ᱟᱨ ᱢᱤᱫᱴᱟᱝ ᱫᱚ ᱦᱩᱭᱩᱜ ᱠᱟᱱᱟ ᱧᱩᱢ ᱢᱟᱦᱟ ᱦᱤᱞᱳᱜ
ᱟᱪᱪᱷᱟ ᱜᱚᱝᱠᱮ ᱟᱹᱰᱤ ᱱᱟᱯᱟᱭ ᱟᱫᱚ ᱱᱚᱝᱠᱟᱜ ᱜᱮ ᱟᱞᱮ ᱥᱮᱫ ᱦᱚᱸ ᱱᱟᱦᱟᱜ ᱦᱟᱴ ᱠᱚ ᱥᱮ ᱵᱟᱡᱟᱨ ᱠᱚᱫᱚ ᱫᱤᱱᱜᱮ ᱟᱞᱮᱥᱮᱫ ᱫᱚ ᱧᱮᱞᱚᱜ ᱠᱟᱱᱟ ᱦᱩᱭᱩᱜ ᱜᱮᱭᱟ ᱟᱨ ᱜᱚᱝᱠᱮ ᱟᱯᱮ ᱥᱮᱫ ᱫᱚ ᱱᱚᱣᱟ ᱦᱟᱴ ᱠᱚᱨᱮ ᱪᱮᱫ ᱠᱚ ᱧᱟᱢᱚᱜ ᱜᱮᱭᱟ
ᱜᱚᱝᱠᱮ ᱟᱞᱮᱥᱮᱫ ᱫᱚ ᱦᱟᱴ ᱨᱮᱢᱟ ᱱᱤᱛᱚᱜ ᱫᱚ ᱟᱭᱢᱟ ᱞᱮᱠᱟᱱᱟᱜ ᱡᱤᱱᱤᱥ ᱠᱚᱜᱮ ᱧᱟᱢᱚᱜ ᱠᱟᱱᱟ ᱱᱤᱛᱚᱜ ᱫᱚ ᱥᱚᱵᱽᱡᱤ ᱢᱮᱱᱟᱜ ᱠᱚᱜᱮᱭᱟ ᱢᱮᱱᱠᱷᱟᱱ ᱡᱟᱹᱥᱛᱤ ᱠᱟᱭ ᱫᱚ ᱥᱟᱱᱛᱟᱲ ᱡᱩᱫᱤ ᱦᱟᱴ ᱠᱚᱠᱚ ᱪᱟᱞᱟᱜᱼᱟ ᱦᱟᱣ ᱚᱠᱛᱚ ᱨᱮᱫᱚ ᱦᱟᱣ ᱠᱚ ᱟᱹᱜᱩᱠᱚᱣᱟ ᱨᱮᱭᱟᱲ ᱚᱠᱛᱚ ᱨᱮ ᱟᱨ ᱱᱟᱦᱟᱜ ᱫᱚ ᱵᱟᱠᱷᱟᱱ ᱫᱚ ᱩᱱᱠᱩ ᱨᱚᱦᱚᱲ ᱦᱟᱹᱠᱩ ᱜᱩᱜ ᱯᱮ ᱡᱟᱹᱥᱛᱤ ᱠᱟᱭ ᱛᱮᱫᱚ ᱟᱨ ᱩᱱᱠᱩ ᱫᱚᱠᱚ ᱛᱟᱦᱮᱱ ᱠᱟᱱ ᱜᱮᱭᱟ ᱨᱚᱦᱚᱲ ᱦᱟᱠᱩ ᱟᱨ ᱦᱟᱣ ᱫᱚᱠᱚ ᱛᱟᱦᱮᱱ ᱠᱟᱱ ᱜᱮᱭᱟ ᱚᱠᱛᱚ ᱞᱮᱠᱟᱛᱮ ᱟᱨᱠᱤ ᱵᱟᱡᱟᱨ ᱨᱮᱫᱚ
ᱟᱪᱪᱷᱟ ᱜᱚᱢᱠᱮ ᱟᱹᱰᱤ ᱱᱟᱯᱟᱭ ᱛᱚ ᱟᱞᱮ ᱥᱮᱫ ᱢᱟ ᱱᱚᱜ ᱱᱚᱝᱠᱟ ᱦᱟᱣ ᱠᱚ ᱨᱚᱦᱚᱲ ᱦᱟᱹᱠᱩ ᱨᱚᱦᱚᱲ ᱦᱟᱹᱠᱩ ᱫᱚ ᱢᱮᱱᱟᱜ ᱠᱚᱜᱮᱭᱟ ᱛᱚᱵᱮ ᱱᱟᱦᱟᱜ ᱦᱟᱣ ᱠᱚᱫᱚ ᱵᱟᱠᱚ ᱧᱮᱞᱠᱟᱱᱟ ᱟᱫᱚ ᱜᱚᱢᱠᱮ ᱟᱨ ᱱᱚᱜᱼᱚ ᱱᱚᱣᱟ ᱠᱚ ᱪᱷᱟᱰᱟ ᱠᱟᱛᱮ ᱦᱚᱸ ᱡᱤᱞ ᱠᱚ ᱥᱟᱶᱛᱮ ᱱᱚᱝᱠᱟ ᱥᱩᱠᱨᱤ ᱯᱩᱨᱟᱹ ᱡᱤᱞ ᱠᱚ ᱧᱟᱢᱚᱜᱼᱟ ᱟᱨ ᱵᱚᱭᱞᱟᱨ ᱡᱤᱞ ᱢᱮᱨᱚᱢ ᱡᱤᱞ ᱟᱫᱚ ᱱᱚᱝᱠᱟᱱ ᱩᱛᱩ ᱠᱚᱣᱟᱜ ᱱᱚᱝᱠᱟᱱ ᱟᱱᱟᱡ ᱯᱟᱹᱛᱤ ᱠᱚ ᱢᱟ ᱧᱟᱢᱚᱜ ᱜᱮᱭᱟ ᱟᱫᱚ ᱜᱚᱝᱠᱮ ᱟᱯᱮᱮᱥᱮᱫ ᱱᱚᱣᱟ ᱠᱚ ᱧᱟᱢᱚᱜ ᱜᱮᱭᱟ ᱥᱮ ᱵᱟᱝ?
ᱦᱮᱸ ᱜᱚᱢᱠᱮ ᱮᱠᱫᱚᱢ ᱟᱹᱰᱤ ᱟᱹᱰᱤ ᱪᱮᱦᱨᱟᱱ ᱠᱩᱠᱞᱤ ᱠᱟᱱᱟ᱾ ᱦᱟᱸᱜ ᱠᱷᱟᱱ ᱥᱩᱠᱨᱤ ᱡᱤᱞ ᱠᱚᱢᱟ ᱦᱟᱴ ᱨᱮᱢᱟ ᱮᱠᱫᱚᱢ ᱜᱮᱠᱚ ᱟᱹᱜᱩᱭ ᱜᱮᱭᱟ ᱚᱱᱟ ᱢᱟ ᱛᱷᱷᱟᱨᱮ ᱛᱷᱟᱨᱮ ᱠᱚ ᱞᱟᱭᱤᱱ ᱠᱟᱜᱼᱟ᱾ ᱯᱩᱨᱟᱹᱢ ᱡᱷᱩᱲᱤ ᱨᱮ ᱮᱠᱫᱚᱢ ᱥᱟᱡᱟᱣ ᱠᱟᱛᱮᱮᱫ ᱦᱮᱸᱥᱮ? ᱟᱨ ᱢᱮᱨᱚᱢ ᱡᱤᱞ ᱫᱚ ᱚᱱᱠᱟ ᱵᱷᱟᱵ ᱛᱮᱫᱚ ᱵᱟᱝ ᱧᱮᱞ ᱟᱠᱟᱱᱟ ᱠᱟᱨᱚᱱ ᱚᱱᱠᱟ ᱚᱱᱟ ᱠᱚᱫᱚᱠᱟᱨ ᱢᱮᱫᱴᱮᱱ ᱴᱚᱴᱷᱟ ᱞᱮᱠᱟ ᱟᱠᱷᱨᱤᱧᱟ ᱚᱱᱟ ᱫᱚ ᱡᱟᱦᱟᱸ ᱵᱟᱡᱟᱨ ᱨᱮᱱᱟᱜ ᱢᱤᱫᱴᱮᱱ ᱪᱚᱠ ᱨᱮ ᱢᱤᱫᱴᱮᱱ ᱫᱚᱠᱟᱱ ᱨᱮ ᱦᱟᱴ ᱨᱮᱫᱚ ᱚᱱᱠᱟ ᱛᱮᱫᱚ ᱵᱟᱠᱚ ᱟᱠᱷᱨᱤᱧ ᱜᱮᱭᱟ ᱢᱮᱱᱠᱷᱟᱱ ᱵᱚᱭᱞᱟᱨ ᱠᱚᱫᱚ ᱠᱚ ᱟᱠᱷᱨᱤᱧ ᱠᱚᱜᱭᱟ ᱟᱠᱷᱨᱤᱧ ᱫᱚ ᱵᱟᱝ ᱛᱮᱫᱚ ᱵᱟᱝ
ᱟᱪᱪᱷᱟ ᱜᱚᱝᱠᱮ ᱦᱮᱸ ᱢᱟ ᱞᱟᱹᱭ ᱢᱮ
ᱜᱚᱝᱠᱮ ᱛᱟᱦᱚᱞᱮ ᱦᱟᱴ ᱵᱟᱡᱟᱨ ᱠᱚᱫᱚᱢ ᱪᱟᱞᱟᱣ ᱵᱟᱲᱟ ᱟᱠᱟᱱ ᱜᱮᱭᱟ ᱥᱮ ᱵᱟᱝ ᱯᱟᱦᱞᱮ ᱵᱟᱡᱟᱨ ᱞᱮᱠᱟᱛᱮᱫᱚ
ᱦᱮᱸ ᱜᱚᱢᱠᱮ ᱮᱠᱟᱞ ᱟᱹᱲᱟᱹᱭ ᱡᱚᱛᱷᱟ ᱠᱩᱠᱞᱤ ᱦᱟᱸᱜ ᱟᱫᱚ ᱤᱧ ᱦᱚᱧ ᱞᱟᱹᱭ ᱜᱚᱫᱟ ᱟᱞᱮᱫᱚ ᱱᱟᱦᱟᱜ ᱛᱮᱦᱤᱧ ᱜᱮ ᱦᱟᱴ ᱞᱮ ᱪᱟᱞᱟᱣ ᱞᱮᱱᱟ ᱟᱫᱚ ᱥᱩᱠᱨᱤ ᱡᱤᱞ ᱱᱟᱦᱟᱜ ᱞᱮ ᱠᱤᱨᱤᱧ ᱵᱟᱲᱟ ᱜᱚᱫ ᱠᱮᱫᱟ ᱢᱤᱫ ᱠᱤᱞᱳ ᱜᱟᱱᱞᱮ ᱦᱟᱛᱟᱣ ᱠᱮᱫᱟ ᱟᱨ ᱚᱸᱰᱮᱜᱮ ᱦᱟᱴ ᱨᱮᱜᱮ ᱞᱮ ᱩᱛᱩ ᱦᱚᱪᱚ ᱠᱮᱫ ᱠᱚᱣᱟ ᱢᱤᱫ ᱥ ᱴᱟᱠᱟ ᱠᱚ ᱦᱟᱛᱟᱣ ᱠᱮᱫᱟ ᱢᱤᱫ ᱠᱤᱞᱳ ᱨᱮ ᱟᱨ ᱜᱚᱝᱠᱮ ᱡᱮ ᱚᱸᱰᱮ ᱜᱮᱞᱮ ᱡᱚᱢ ᱠᱮᱫᱟ ᱩᱛᱩ ᱦᱚᱸ ᱟᱹᱰᱤ ᱥᱤᱵᱤᱞ ᱵᱩᱡᱷᱟᱹᱣ ᱱᱟ᱾ ᱮᱠᱟ ᱱᱚᱜᱼᱚ ᱱᱚᱝᱠᱟ ᱦᱚᱞᱟ ᱜᱮᱭ ᱫᱟᱜ ᱜᱚᱫ ᱟᱠᱟᱫ ᱛᱟᱦᱮᱱᱟ ᱟᱫᱚ ᱛᱮᱤᱦᱤᱧ ᱜᱮ ᱱᱟᱦᱟᱜ ᱫᱚ ᱡᱤᱞ ᱠᱚᱫᱚ ᱞᱮ ᱠᱤᱨᱤᱧ ᱠᱮᱫ ᱛᱮ ᱟᱹᱰᱤ ᱩᱛᱟᱹᱨ ᱜᱚᱢᱠᱮ ᱥᱤᱵᱤᱞ ᱠᱮᱫ ᱞᱮᱭᱟ ᱟᱫᱚ ᱜᱚᱢᱠᱮ ᱟᱢ ᱱᱚᱣᱟ ᱥᱩᱠᱨᱤ ᱡᱤᱞ ᱮᱢ ᱡᱚᱢ ᱵᱟᱲᱟᱭ ᱜᱮᱭᱟ ᱥᱮ ᱵᱟᱝ ᱜᱚᱝᱠᱮ
ᱮ ᱵᱟᱵᱟ ᱜᱚᱢᱠᱮ ᱱᱚᱣᱟ ᱫᱚ ᱠᱩᱠᱞᱤ ᱨᱮᱱᱟᱜ ᱠᱟᱛᱷᱟ ᱠᱟᱱᱟ ᱱᱚᱣᱟ ᱫᱚ ᱟᱹᱰᱤ ᱪᱮᱦᱟᱱᱟᱜ ᱠᱟᱱᱟ ᱥᱟᱱᱛᱟᱲ ᱥᱟᱶ, ᱥᱟᱶ ᱛᱟᱨ ᱥᱟᱣᱟᱨ ᱨᱮ ᱢᱮᱱᱟᱜᱼᱟ᱾ ᱥᱟᱱᱟᱢᱟᱜ ᱨᱮᱜᱮ ᱥᱩᱠᱨᱤ ᱡᱤᱞ ᱫᱚ ᱢᱮᱱᱟᱜ ᱛᱟᱵᱚᱱᱟ ᱥᱩᱠᱨᱤ ᱡᱤᱞ ᱮᱠᱫᱚᱢ ᱡᱚᱢ ᱜᱮ ᱞᱟᱹᱠᱛᱤ ᱠᱟᱱ ᱛᱟᱵᱚᱱᱟ᱾ ᱦᱮᱸ ᱥᱮ ᱵᱟᱝ ᱞᱟᱹᱭᱟᱠᱚ ᱥᱮ ᱵᱟᱝ ᱥᱟᱱᱛᱟᱲ ᱚᱲᱟᱜ ᱨᱮᱫᱚ ᱥᱩᱠᱨᱤ ᱟᱨ ᱥᱤᱢ ᱡᱩᱫᱤ ᱵᱟᱠᱚ ᱛᱟᱦᱮᱱ ᱥᱮ ᱚᱱᱟ ᱥᱟᱱᱛᱟᱲ ᱚᱲᱟᱜ ᱢᱮᱱᱛᱮ ᱜᱮ ᱵᱟᱝ ᱴᱷᱤᱠᱟᱹᱜᱼᱟ, ᱛᱚ ᱡᱚᱢ ᱫᱚ ᱞᱟᱹᱠᱛᱤ ᱠᱟᱱ ᱜᱮᱭᱟ ᱜᱚᱢᱠᱮ ᱮᱠᱫᱚᱢ᱾
ᱦᱳᱭ ᱜᱚᱢᱠᱮ ᱮᱠᱟᱞ ᱟᱹᱰᱤ ᱱᱟᱯᱟᱭ ᱟᱞᱮ ᱥᱮᱫ ᱫᱚ ᱡᱟᱦᱟ ᱞᱮᱠᱟ ᱧᱮᱞᱚᱜ ᱠᱟᱱᱟ, ᱱᱚᱝᱠᱟ ᱥᱟᱱᱛᱟᱲ ᱟᱛᱳ ᱠᱚᱨᱮ ᱫᱚ ᱱᱟᱦᱟᱜ ᱜᱟᱹᱭᱼ ᱰᱟᱝᱨᱟ ᱢᱮᱨᱚᱢ ᱥᱩᱠᱨᱤ ᱢᱤᱦᱩᱸ ᱢᱮᱨᱚᱢ ᱠᱚ ᱵᱷᱤᱰᱤ ᱠᱚ ᱟᱹᱥᱩᱞ ᱠᱚᱠᱚᱣᱟ ᱠᱚ ᱟᱫᱚ ᱜᱚᱢᱠᱮ ᱟᱯᱮᱮᱥᱮᱫ ᱛᱟᱦᱚᱞᱮ ᱱᱚᱝᱠᱟᱱ ᱠᱚᱠᱚ ᱟᱹᱥᱩᱞ ᱠᱚᱣᱟ ᱥᱮ ᱵᱟᱝ?
ᱦᱮᱸ ᱜᱚᱢᱠᱮ ᱱᱤᱛᱚᱜ ᱫᱚ ᱞᱟᱹᱭ ᱞᱮᱠᱷᱟᱱ ᱜᱚᱢᱠᱮ ᱱᱟᱦᱟᱜ ᱚᱠᱛᱚ ᱨᱮᱱᱟᱜ ᱡᱩᱫᱤ ᱞᱮᱠᱷᱟᱱᱧ ᱞᱟᱹᱭᱟᱢᱟ? ᱱᱚᱣᱟ ᱚᱠᱛᱚ ᱨᱮᱱᱟᱜ ᱞᱮᱠᱷᱟ ᱞᱮᱠᱟ ᱛᱮᱫᱚ ᱜᱚᱢᱠᱮ ᱯᱮᱭᱟ ᱯᱩᱱᱭᱭᱟ ᱚᱲᱟᱜ ᱨᱮ ᱪᱷᱟᱲᱟ ᱟ ᱜᱟᱹᱭ ᱰᱟᱝᱨᱤ ᱢᱮᱨᱚᱢ ᱦᱚᱸ ᱵᱟᱠᱚ ᱟᱹᱥᱩᱞᱮᱫ ᱠᱚᱣᱟ᱾ ᱱᱟᱦᱟᱜ ᱨᱮᱱᱟᱜ ᱥᱚᱥᱱᱚᱜ ᱨᱮᱱᱟᱜ ᱞᱟᱦᱟᱱᱛᱤ ᱠᱷᱟᱹᱛᱤᱨ ᱛᱮ ᱦᱚᱲ ᱦᱚᱸᱚᱠᱚ ᱟᱫᱚ ᱠᱟᱹᱴᱤᱡ ᱠᱚ ᱟᱹᱲᱤᱥ ᱧᱚᱜ ᱠᱟᱱᱟ ᱵᱷᱮᱡᱟᱨ ᱧᱚᱜ ᱠᱟᱱᱟ ᱠᱚᱩᱞ ᱟᱹᱥᱩᱞ ᱠᱚᱣᱟ ᱟᱨᱠᱤ ᱡᱟᱦᱟᱸ ᱧᱮᱞᱚᱜ
ᱟᱪᱪᱷᱟ ᱜᱚᱢᱠᱮ᱾ ᱦᱳᱭ ᱜᱚᱢᱠᱮ ᱟᱫᱚ ᱟᱞᱮ ᱥᱮᱫ ᱫᱚ ᱱᱟᱦᱟᱜ ᱱᱤᱛ ᱫᱷᱟᱹᱵᱤᱡ ᱛᱮᱫᱚ ᱱᱟᱦᱟᱜ ᱠᱚ ᱟᱹᱥᱩᱞ ᱦᱟᱛᱟᱲᱮᱫ ᱠᱚᱜᱮᱭᱟ, ᱟᱨ ᱫᱟᱢ ᱦᱚᱸ ᱧᱟᱢ ᱫᱚᱠᱚ ᱧᱟᱢᱮᱫ ᱠᱟᱱ ᱜᱮᱭᱟ ᱟᱨ ᱱᱚᱝᱠᱟ ᱡᱮᱞ ᱠᱟᱛᱮᱜ ᱠᱚ ᱟᱹᱷᱨᱤᱧ ᱞᱮᱠᱚ ᱠᱷᱟᱱ ᱦᱚᱸ ᱫᱟᱢ ᱫᱚ ᱧᱟᱢᱚᱜ ᱠᱟᱱ ᱜᱮᱭᱟ ᱱᱚᱝᱠᱟ ᱦᱟᱴ ᱠᱚᱨᱮ ᱠᱚ ᱤᱫᱤ ᱠᱚᱣᱟ᱾ ᱱᱚᱝᱠᱟ ᱛᱮᱦᱚᱸ ᱫᱟᱢ ᱫᱚ ᱧᱟᱢᱚᱜ ᱠᱟᱱ ᱜᱮᱭᱟ, ᱟᱫᱚ ᱜᱚᱝᱠᱮ ᱛᱟᱦᱚᱞᱮ ᱟᱨ ᱟᱢᱫᱚ ᱪᱮᱫ ᱠᱚ ᱡᱤᱞᱮᱢ ᱡᱚᱢᱛᱮ?
ᱜᱚᱢᱠᱮ ᱡᱚᱢ ᱛᱮᱢᱟ ᱟᱹᱰᱤ ᱠᱤᱪᱷᱩ ᱜᱮ ᱡᱤᱞ ᱜᱮ ᱡᱚᱢ ᱦᱩᱭᱩᱜᱼᱟ᱾ ᱟᱵᱚ ᱫᱚ ᱚᱠᱟ ᱜᱮᱵᱚᱱ ᱧᱟᱢᱟ ᱟᱲᱟᱜ ᱥᱟᱠᱟᱢ ᱠᱷᱚᱱ ᱮᱦᱚᱵ ᱠᱟᱛᱮᱫ ᱥᱤᱸᱲᱤᱡ ᱫᱷᱟᱹᱵᱤᱡ ᱟᱵᱚ ᱥᱟᱱᱟᱢ ᱞᱮᱠᱟᱱᱟᱜ ᱜᱮᱵᱚᱱ ᱡᱚᱢᱟ᱾ ᱱᱚᱱᱛᱮ ᱢᱮᱱᱟᱜᱼᱟ ᱥᱩᱠᱨᱤ ᱡᱤᱞ ᱢᱮᱨᱚᱢ ᱡᱤᱞ ᱰᱟᱝᱨᱤ ᱡᱤᱞ ᱜᱩᱰᱩ ᱡᱤᱞ᱾ ᱦᱮᱸ ᱥᱮ ᱵᱟᱝ? ᱮᱢ ᱮ ᱛᱟᱯᱚᱨᱮ ᱦᱩᱭᱩᱜ ᱠᱟᱱ ᱛᱟᱢᱟ ᱱᱚᱱᱛᱮ ᱮᱸᱜ ᱟᱭᱢᱟ ᱞᱮᱠᱟᱱᱟᱜ ᱡᱤᱞ ᱠᱚᱜᱮ ᱟᱨᱠᱤ ᱪᱮᱬᱮ ᱪᱤᱯᱲᱩ ᱠᱚᱣᱟᱜ ᱦᱚᱸ ᱡᱚᱢ ᱦᱩᱭᱩᱜ ᱜᱮᱭᱟ ᱧᱟᱢ ᱞᱮᱠᱷᱟᱱ ᱚᱠᱛᱚ ᱨᱮ᱾
ᱟᱪᱪᱷᱟ ᱜᱚᱝᱠᱮ ᱟᱹᱰᱤ ᱱᱟᱯᱟᱭ ᱟᱫᱚ ᱜᱚᱢᱠᱮ ᱟᱨᱦᱚᱸ ᱠᱩᱠᱞᱤ ᱥᱮᱫ ᱤᱧ ᱞᱟᱦᱟ ᱤᱫᱤᱭᱟ ᱜᱚᱝᱠᱮ ᱟᱯᱮᱥᱮᱫ ᱱᱚᱜ ᱱᱚᱣᱟ ᱛᱟᱞᱮ ᱫᱟᱨᱮ ᱠᱷᱤᱡᱩᱨ ᱫᱟᱨᱮ ᱠᱚ ᱢᱮᱱᱟᱜ ᱜᱮᱭᱟ ᱥᱮ ᱵᱟᱝ
ᱦᱮᱸ ᱜᱚᱝᱠᱮ ᱢᱮᱱᱟᱜ-ᱟ ᱱᱚᱱᱛᱮ ᱢᱟ ᱛᱟᱞᱮ ᱫᱟᱨᱮᱷᱟᱨᱮ ᱛᱷᱟᱨᱮ ᱛᱮ ᱮᱠᱫᱚᱢ ᱢᱮᱱᱟᱜ-ᱟ ᱛᱟᱞᱮ ᱠᱷᱤᱡᱩᱨ ᱠᱚᱢᱟ ᱟᱞᱮ ᱥᱮᱫ ᱢᱟ ᱥᱟᱸᱜᱮ ᱜᱮ ᱥᱟᱸᱜᱮᱭᱟ ᱥᱮ ᱜᱚᱝᱠᱮ ᱟᱯᱮ ᱥᱮᱫ ᱜᱮ ᱵᱟᱹᱱᱩᱜ-ᱟ ᱛᱟᱞᱮ ᱫᱟᱨᱮ ᱠᱚᱫᱚ ᱠᱷᱤᱡᱩᱨ ᱫᱟᱨᱮ ᱠᱚᱫᱚ
ᱦᱮᱸ ᱜᱚᱝᱠᱮ ᱢᱮᱱᱟᱜ ᱜᱮᱭᱟ ᱱᱚᱣᱟ ᱛᱟᱞᱮ ᱫᱟᱨᱮ ᱠᱷᱤᱡᱩᱨ ᱫᱟᱨᱮ ᱱᱚᱣᱟ ᱛᱟᱞᱮ ᱦᱚᱸ ᱧᱩᱨᱦᱟᱹ ᱠᱟᱛᱮ ᱠᱟᱛᱮᱫ ᱱᱟᱦᱜ ᱡᱚ ᱵᱤᱞᱤ ᱧᱩᱨᱦᱟᱹ ᱠᱟᱛᱮᱫ ᱮᱠᱟᱞ ᱞᱮ ᱡᱚᱢ ᱜᱚᱫᱟ ᱥᱟᱶᱛᱮ ᱠᱷᱤᱡᱩᱨ ᱠᱚᱦᱚᱸ ᱞᱮ ᱡᱚᱢ ᱜᱮᱭᱟ᱾ ᱟᱫᱚ ᱜᱚᱝᱠᱮ ᱡᱟᱦᱟᱸ ᱞᱮᱠᱟ ᱧᱮᱞ ᱟᱠᱟᱱᱟ ᱱᱟᱦᱟᱜ ᱟᱞᱮᱮᱥᱮᱫ ᱫᱚ ᱱᱚᱣᱟ ᱛᱟᱞᱮ ᱫᱟᱨᱮ ᱟᱨ ᱠᱷᱤᱡᱩᱨ ᱫᱟᱨᱮ ᱫᱚ ᱱᱟᱦᱟᱜ ᱠᱚ ᱛᱟᱹᱲᱤᱭᱟ᱾ ᱟᱫᱚ ᱜᱚᱝᱠᱮ ᱟᱯᱮ ᱥᱮᱫ ᱱᱚᱣᱟ ᱛᱟᱞᱮ ᱫᱟᱨᱮ ᱠᱷᱤᱡᱩᱨ ᱫᱟᱨᱮ ᱠᱚᱠᱚ ᱛᱟᱹᱲᱤ ᱜᱮᱭᱟ ᱥᱮ ᱵᱟᱝ ᱜᱚᱝᱠᱮ?
ᱦᱮᱸ ᱜᱚᱝᱠᱮ ᱛᱟᱲᱤ ᱫᱚᱠᱚ ᱫᱟᱲᱮ ᱜᱮᱭᱟ ᱥᱤᱡᱤᱱ ᱨᱮ ᱱᱚᱝᱠᱟ ᱦᱮᱡ ᱞᱮᱱᱠᱷᱟᱱ ᱥᱚᱢᱚᱭ ᱨᱮᱭᱟᱲ ᱚᱠᱛᱚ᱾ ᱛᱟᱞᱮ ᱫᱚᱠᱚ ᱛᱟᱲᱤ ᱜᱮᱭᱟ ᱟᱹᱰᱤ ᱟᱭᱢᱟ᱾
ᱦᱳᱭ ᱜᱚᱝᱠᱮ ᱟᱨ ᱡᱟᱦᱟᱸ ᱞᱮᱠᱟ ᱱᱟᱦᱟᱜ ᱧᱮᱞ ᱵᱟᱲᱟ ᱦᱩᱭ ᱠᱟᱱᱟ ᱞᱟᱦᱟᱛᱮᱱ ᱠᱚ ᱡᱟᱦᱟᱸᱭ ᱦᱟᱲᱟᱢ ᱵᱤᱫᱟᱹᱞ ᱦᱚᱲ ᱠᱚᱫᱚ ᱱᱟᱦᱟᱜ ᱮᱠᱟᱞ ᱟᱯᱚᱱ ᱟᱯᱚᱱ ᱫᱟᱨᱮ ᱠᱚ ᱛᱟᱹᱲᱤ ᱡᱚᱝᱣᱟᱜ ᱠᱟᱱ ᱛᱟᱦᱮᱱᱟ ᱜᱚᱝᱠᱮ ᱟᱨ ᱚᱱᱛᱚ ᱡᱚᱢ ᱠᱚᱨᱮᱱᱟᱜ ᱦᱚᱸ ᱚᱵᱷᱟᱵᱽ ᱛᱟᱦᱮᱸ ᱠᱟᱱᱟ ᱮᱠᱟᱞ ᱩᱱᱫᱚ ᱢᱤᱫ ᱵᱮᱞᱟ ᱫᱚ ᱛᱟᱹᱲᱤ ᱧᱩ ᱛᱮᱜᱮ ᱠᱚ ᱛᱟᱦᱮᱱ ᱠᱟᱱ ᱛᱟᱦᱮᱱᱟ ᱜᱚᱝᱠᱮ ᱟᱫᱚ ᱟᱯᱮᱥᱮᱫ ᱜᱮ ᱚᱠᱟ ᱞᱮᱠᱟ ᱠᱚ ᱛᱟᱹᱲᱤ ᱮᱫ ᱛᱟᱦᱮᱱᱟ
ᱜᱚᱝᱠᱮ ᱫᱟᱲᱮ ᱵᱚᱞᱛᱮ ᱫᱚ ᱱᱟᱦᱟᱜ ᱚᱠᱛᱚ ᱨᱮ ᱞᱟᱹᱭ ᱞᱮᱠᱷᱟᱱ ᱟᱞᱮᱥᱮᱫ ᱢᱟ ᱛᱟᱹᱲᱤ ᱡᱤᱱᱤᱥᱴᱟᱜ ᱜᱮ ᱟᱫᱚ ᱛᱟᱞᱮ ᱛᱟᱹᱲᱤ ᱫᱚ ᱵᱟᱝᱜᱮ ᱧᱮᱞᱚᱜ ᱠᱷᱤᱡᱩᱨ ᱛᱟᱹᱲᱤ ᱫᱚ ᱧᱮᱞᱚᱜ-ᱟ ᱢᱮᱱᱠᱷᱟᱱ ᱛᱟᱞᱮ ᱛᱟᱹᱲᱤ ᱫᱚ ᱜᱚᱝᱠᱮ ᱮᱠᱫᱚᱢ ᱜᱮ ᱵᱟᱝ ᱧᱮᱞᱚᱜ ᱫᱚ ᱟᱫᱚ ᱟᱹᱞᱤᱧ ᱦᱚᱸ ᱧᱩ ᱨᱮᱱᱟᱜ ᱫᱚ ᱤᱪᱪᱷᱟᱹ ᱢᱮᱱᱟᱜ ᱛᱟᱞᱮ ᱛᱟᱹᱲᱤ ᱢᱮᱱᱠᱷᱟᱱ ᱜᱚᱢᱠᱮ ᱟᱹᱞᱤᱧ ᱦᱚᱸ ᱟᱹᱶᱨᱤ ᱞᱤᱧ ᱧᱩᱭᱟ ᱚᱱᱠᱟᱱᱟᱜ ᱥᱚᱢᱳᱴᱚᱭ ᱵᱟᱞᱤᱧ ᱧᱟᱢ ᱟᱠᱟᱫᱟ ᱥᱮ ᱚᱱᱠᱟᱱᱟᱜ ᱟᱛᱳ ᱠᱚᱨᱮ ᱦᱚᱸ ᱵᱟᱠᱚ ᱵᱟᱞᱤᱧ ᱧᱟᱢ ᱵᱟᱲᱟ ᱟᱠᱟᱫ-ᱟ ᱡᱮ ᱧᱩᱭᱟᱞᱤᱧ ᱢᱮᱱᱛᱮᱫ ᱜᱚᱢᱠᱮ ᱟᱵᱤᱱ ᱫᱚᱵᱤᱱ ᱧᱩ ᱵᱟᱲᱟ ᱟᱠᱟᱜ ᱜᱮᱭᱟ ᱥᱮ ᱵᱟᱝ ᱛᱟᱞᱮ ᱛᱟᱹᱲᱤ ᱠᱚᱫᱚ
ᱦᱳᱭ ᱜᱚᱢᱠᱮ ᱮᱠᱟᱞ ᱧᱩ ᱫᱚ ᱧᱩ ᱵᱟᱲᱟ ᱦᱩᱭ ᱟᱠᱟᱱ ᱜᱮᱭᱟ ᱟᱫᱚ ᱜᱚᱢᱠᱮ ᱥᱤᱵᱤᱞ ᱦᱚᱸ ᱥᱤᱵᱤᱞ ᱜᱮᱭᱟ ᱟᱫᱚ, ᱱᱚᱜ-ᱚ ᱱᱚᱝᱠᱟ ᱥᱚᱢᱚᱭ ᱠᱚ ᱚᱠᱛᱚ ᱠᱚ ᱧᱟᱢ ᱞᱮᱱᱠᱷᱟᱱ ᱜᱮ ᱱᱟᱦᱟᱜ ᱠᱟᱹᱴᱤᱡ ᱠᱟᱹᱴᱤᱡ ᱫᱚ ᱧᱩ ᱵᱟᱲᱟᱭ ᱦᱩᱭᱩᱜ ᱜᱮᱭᱟ ᱱᱚᱣᱟ ᱛᱟᱞᱮ ᱛᱟᱹᱲᱤ ᱟᱫᱚ ᱧᱩ ᱨᱮᱦᱚᱸ ᱟᱹᱰᱤ ᱥᱤᱵᱤᱞ ᱜᱮ ᱵᱩᱡᱷᱟᱹᱜ-ᱟ ᱥᱟᱶ ᱛᱮ ᱦᱚᱲᱢᱚ ᱠᱚ ᱵᱷᱟᱜᱮ ᱵᱩᱡᱷᱟᱹᱜ-ᱟ ᱱᱚᱣᱟ ᱛᱟᱹᱲᱤ ᱧᱩ ᱠᱟᱛᱮ ᱱᱚᱣᱟ ᱫᱚ ᱫᱟᱨᱮ ᱨᱟᱥᱟ ᱠᱟᱱᱟ ᱥᱮ ᱟᱫᱚ ᱜᱚᱝ ᱵᱟᱹᱲᱤᱡ ᱫᱚ ᱱᱟᱦᱟᱜ ᱵᱟᱝ ᱦᱩᱭᱩᱜ ᱜᱮᱭᱟ ᱟᱨ ᱦᱮᱸ ᱜᱚᱝᱠᱮ ᱟᱨ ᱛᱟᱦᱚᱞᱮ ᱱᱚᱣᱟ ᱟᱯᱮᱥᱮᱫ ᱠᱷᱤᱡᱩᱨ ᱠᱚ ᱛᱟᱹᱲᱤᱭᱮᱫᱟ ᱛᱟᱦᱚᱞᱮ ᱱᱚᱣᱟ ᱫᱚᱠᱚ ᱧᱩᱭᱟ ᱥᱮ ᱩ ᱜᱩᱲᱟ ᱜᱚᱝᱠᱮ ᱟᱯᱮᱥᱮᱫ ᱫᱚ
ᱜᱚᱝᱠᱮ ᱡᱟᱹᱥᱛᱤ ᱠᱟᱭᱛᱮ ᱡᱟᱦᱟᱸ ᱠᱷᱤᱡᱩᱨ ᱠᱚ ᱫᱟᱲᱮᱭᱟᱫᱟ ᱜᱚᱝᱠᱮ ᱡᱟᱹᱥᱛᱤ ᱠᱟᱭ ᱛᱮᱫᱚ ᱚᱱᱟ ᱫᱚ ᱜᱩᱲ ᱞᱟᱹᱜᱤᱫ ᱜᱮᱠᱚ ᱛᱟᱹᱲᱤᱜ-ᱟ ᱢᱮᱱᱠᱷᱟᱱ ᱟᱫᱚ ᱚᱠᱛᱚ ᱨᱮᱢ ᱪᱟᱞᱟᱣ ᱞᱮᱱᱠᱷᱟᱱ ᱧᱟᱢ ᱫᱚ ᱧᱟᱢᱚᱜ ᱜᱮ ᱧᱩ ᱞᱟᱹᱜᱤᱫ ᱦᱚᱸ ᱟᱨ ᱚᱱᱟ ᱧᱩ ᱞᱮᱠᱷᱟᱱ ᱜᱚᱢᱠᱮ ᱞᱟᱡ ᱨᱮᱱᱟᱜ ᱟᱹᱰᱤ ᱟᱭᱢᱟ ᱞᱮᱠᱟᱱᱟᱜ ᱨᱳᱜᱽ ᱟᱡᱟᱨ ᱠᱚᱦᱚᱸ ᱱᱟᱯ ᱱᱟᱯᱟᱭᱚᱜ ᱜᱮᱭᱟ ᱜᱚᱢᱠᱮ
ᱦᱳᱭ ᱜᱚᱢᱠᱮ ᱮᱠᱟᱞ ᱱᱚᱣᱟ ᱫᱚ ᱡᱟᱦᱟᱸᱮ ᱞᱮᱠᱟ ᱞᱟᱹᱭᱚᱜ ᱠᱟᱱᱟ ᱱᱟᱦᱟᱜ ᱫᱟᱨᱮ ᱨᱚᱥ ᱠᱟᱱᱟ ᱱᱚᱣᱟ ᱠᱚ ᱠᱚᱫᱚ ᱱᱟᱦᱟᱜ ᱩᱱᱟᱹᱜ ᱵᱟᱹᱲᱤᱡ ᱫᱚ ᱵᱟᱭ ᱠᱟᱹᱢᱤᱭᱟ ᱮᱠᱟ ᱟᱭᱢᱟ ᱞᱮᱠᱟᱱ ᱨᱳᱜᱽ ᱟᱡᱟᱨ ᱠᱚ ᱱᱚᱣᱟ ᱧᱩ ᱠᱟᱛᱮᱫ ᱦᱚᱸ ᱪᱟᱵᱟᱜ ᱜᱮᱭᱟ ᱟᱨ ᱛᱟᱦᱚᱞᱮ ᱜᱚᱝᱠᱮ ᱟᱯᱮᱥᱮᱫ ᱫᱚ ᱜᱩᱲ ᱠᱚ ᱵᱮᱱᱟᱣᱟ ᱛᱟᱦᱚᱞᱮ ᱟᱹᱠ ᱨᱮᱱᱟᱜ ᱜᱩᱲ ᱫᱚᱠᱚ ᱵᱮᱱᱟᱣᱟ ᱥᱮ ᱵᱟᱝ ᱜᱚᱝᱠᱮ ᱟᱯᱮ ᱥᱮᱫ?
ᱜᱚᱝᱠᱮ ᱟᱞᱮ ᱥᱮᱱᱟᱜ ᱜᱚᱝᱠᱮ ᱞᱟᱹᱭ ᱞᱮᱠᱷᱟᱱ ᱟᱹᱜ ᱨᱮᱱᱟᱜ ᱡᱤᱱᱤᱥ ᱫᱚ ᱜᱩᱲ ᱛᱮᱫᱚ ᱵᱟᱞᱮ ᱧᱮᱞ ᱟᱸ ᱚᱱᱠᱟᱱᱟᱜ ᱦᱚᱸ ᱢᱮᱫ ᱛᱮᱫᱚ ᱤᱧ ᱫᱚ ᱵᱟᱹᱧ ᱧᱮᱞ ᱛᱤᱭᱳᱜ ᱠᱟᱜ-ᱟ ᱡᱮ ᱟᱹᱜ ᱨᱮᱱᱟᱜ ᱜᱩᱲ ᱨᱮᱱᱟᱜ ᱚᱱᱠᱟᱱᱟᱜ ᱠᱟᱹᱨᱠᱷᱟᱱᱟ ᱥᱮ ᱚᱱᱠᱟ ᱦᱚᱲ ᱢᱮᱱᱟᱜ ᱠᱚᱣᱟ ᱡᱟᱦᱟᱸ ᱟᱹᱠ ᱨᱮᱱᱟᱜ ᱮᱸ ᱪᱟᱥ ᱠᱟᱛᱮᱜ ᱠᱚ ᱜᱩᱲᱮᱡᱜ-ᱟ ᱮᱵᱟᱨᱮ ᱠᱚ ᱪᱟᱥᱟ ᱠᱷᱟᱹᱞᱤ ᱜᱚᱢᱠᱮ ᱟᱫᱚ ᱟᱠᱷᱨᱤᱧ ᱞᱟᱹᱜᱤᱫ᱾ ᱱᱚᱜ-ᱚᱭ ᱡᱟᱦᱟᱸ ᱨᱚᱥ ᱠᱚᱵᱩᱱ ᱧᱩᱭ ᱜᱮᱭᱟ ᱛᱚ ᱜᱚᱢᱠᱮ ᱚᱱᱟ ᱨᱚᱥ ᱠᱚᱜᱮ ᱠᱚ ᱟᱠᱷᱨᱤᱧ ᱵᱟᱲᱟᱭᱟ ᱟᱨ ᱯᱚᱨᱮ ᱫᱚ ᱜᱩᱲ ᱫᱚ ᱵᱟᱹᱞᱤᱧ ᱧᱮᱞ ᱵᱟᱹᱧ ᱧᱮᱞ ᱟᱠᱟᱫ ᱠᱚ ᱜᱮᱭᱟ ᱟᱨᱠᱤ᱾
ᱟᱪᱪᱷᱟ ᱜᱚᱢᱠᱮ ᱟᱹᱰᱤ ᱱᱟᱯᱟᱭ ᱟᱫᱚ, ᱟᱞᱮ ᱥᱮᱫ ᱫᱚ ᱱᱟᱦᱟᱜ ᱤᱧ ᱧᱮᱞ ᱟᱠᱟᱫ ᱠᱚᱣᱟ ᱱᱚᱜᱼᱚ ᱱᱚᱣᱟ ᱟᱸᱠᱷ ᱠᱩ ᱪᱟᱥᱟ ᱟᱨ ᱱᱚᱣᱟ ᱟᱸᱠ ᱢᱟᱜ ᱠᱮᱛ ᱛᱮ ᱱᱟᱦᱟᱜ ᱟᱫᱚ ᱚᱱᱟ ᱠᱷᱚᱱ ᱨᱚᱥ ᱠᱚ ᱛᱩᱫᱟ ᱟᱨ
ᱦᱩᱸ
ᱟᱨ ᱨᱚᱥ ᱜᱮ ᱱᱟᱦᱟᱜ ᱜᱚᱢᱠᱮ ᱟᱹᱰᱤ ᱢᱟᱨᱟᱝ ᱱᱚᱝᱠᱟ ᱪᱩᱞᱦᱟᱹ ᱠᱩ ᱞᱟᱭᱟ ᱱᱟ ᱦᱮᱸ ᱟᱨ ᱚᱱᱟᱨᱮ ᱱᱚᱝᱠᱟ ᱠᱚᱲᱦᱟᱭ ᱞᱮᱠᱟᱱᱟᱜ ᱠᱚ ᱞᱟᱫᱮ ᱠᱟᱜᱼᱟ, ᱟᱫᱚ ᱜᱚᱢᱠᱮ ᱚᱱᱟ ᱨᱚᱥ ᱫᱚ ᱟᱹᱰᱤ ᱜᱷᱟᱹᱲᱤᱡ ᱦᱮᱰᱮᱡ ᱠᱮᱛᱮᱡ ᱜᱷᱟᱱᱴᱟ ᱠᱚ ᱜᱷᱟᱱᱴᱟᱭᱟ ᱟᱫᱚ ᱜᱷᱟᱱᱴᱟ ᱜᱷᱟᱱᱴᱟ ᱛᱮᱜᱮ ᱚᱱᱟ ᱫᱚᱠᱚ ᱜᱷᱟᱱᱴᱟ ᱠᱮᱴᱮᱡᱟ᱾ ᱟᱨ ᱱᱚᱝᱠᱟ ᱱᱚᱣᱟ ᱴᱤᱱ ᱨᱮᱠᱚ ᱫᱩᱞ ᱠᱮᱜ ᱜᱮ ᱟᱫᱚ ᱠᱮᱴᱮᱡ ᱧᱚᱜ ᱠᱟᱛᱮ ᱟᱫᱚ ᱚᱱᱟᱫᱚ ᱜᱚᱝᱠᱮ ᱜᱩᱲ ᱵᱮᱱᱟᱣᱮᱱ ᱜᱮ᱾
ᱟᱪᱪᱷᱟ ᱟᱪᱪᱷᱟ ᱟᱪᱷᱟ ᱛᱟᱦᱚᱞᱮ ᱜᱚᱝᱠᱮ ᱟᱯᱮ ᱥᱮᱱᱟᱜ ᱜᱩᱲ ᱠᱚᱜᱮ ᱯᱟᱞᱮᱱ ᱟᱞᱮᱥᱮᱫ ᱜᱮ ᱦᱤᱡᱩᱜ ᱠᱟᱱᱟ ᱮᱠᱷᱟᱱ? ᱪᱟᱛᱟᱞ ᱪᱟᱞ ᱪᱟᱞᱛᱮ
ᱦᱳᱭ ᱜᱚᱝᱠᱮ ᱟᱫᱚ ᱟᱞᱮᱥᱮᱫ ᱦᱚᱸ ᱟᱹᱠ ᱫᱚ ᱱᱟᱦᱟᱜ ᱵᱟᱹᱲᱛᱤ ᱜᱮᱠᱚ ᱪᱟᱥ ᱜᱚᱫᱟ ᱛᱚ ᱟᱫᱚ ᱚᱱᱟ ᱛᱮᱜᱮ ᱜᱩᱲ ᱦᱚᱸᱠᱚ ᱵᱮᱱᱟᱣᱟ ᱱᱚᱝᱠᱟ ᱨᱚᱥ ᱛᱮᱢᱟ ᱧᱩ ᱦᱚᱸᱠᱚ ᱧᱩᱭ ᱜᱮᱭᱟ ᱟᱫᱚ ᱜᱩᱲ ᱦᱚᱸᱠᱚ ᱵᱮᱱᱟᱣ ᱜᱮᱭᱟ ᱟᱫᱚ ᱟᱭᱢᱟ ᱡᱟᱭᱜᱟ ᱨᱮ ᱧᱮᱞ ᱟᱠᱟᱱᱟ ᱱᱚᱜ-ᱚ ᱱᱚᱝᱠᱟ ᱠᱷᱮᱡᱩᱨ ᱨᱮᱱᱟᱜ ᱜᱩᱲ ᱠᱚ ᱵᱮᱱᱟᱣᱟ ᱱᱚᱣᱟ ᱠᱷᱤᱡᱩᱨ ᱨᱚᱥ ᱨᱮᱱᱟᱜ ᱡᱟᱦᱟᱸ ᱛᱟᱹᱲᱤ ᱨᱮᱱᱟᱜ ᱱᱟᱦᱟᱜ᱾ ᱠᱟ ᱟᱞᱮ ᱥᱮᱫ ᱫᱚᱸ ᱚᱱᱠᱟ ᱠᱷᱤᱡᱩᱨ ᱨᱮᱱᱟᱜ ᱫᱚ ᱵᱟᱠᱚ ᱵᱮᱱᱟᱣᱟ ᱱᱚᱣᱟ ᱟᱹᱠᱷ ᱨᱮᱱᱟᱜ ᱜᱮᱠᱚ ᱵᱮᱱᱟᱣ ᱜᱮᱭᱟ ᱜᱚᱢᱠᱮ᱾
ᱟᱪᱪᱷᱟ ᱟᱪᱪᱷᱟ᱾ ᱛᱟᱦᱚᱞᱮ ᱜᱚᱝᱠᱮ ᱩᱸᱜ ᱡᱟᱦᱟᱸ ᱞᱮᱠᱟ ᱵᱤᱱ ᱞᱟᱹᱭ ᱠᱮᱫᱟ ᱟᱹᱜ ᱨᱮᱱᱟᱜ ᱜᱩᱲ ᱛᱟᱦᱞᱮ ᱟᱵᱤᱱ ᱫᱚ ᱛᱟᱦᱚᱞᱮ ᱟᱹᱠᱷ ᱠᱚ ᱫᱚ ᱯᱮ ᱪᱟᱥ ᱡᱚᱸᱜᱟᱱᱟ ᱥᱮ ᱜᱚᱢᱠᱮ ᱟᱯᱮ ᱫᱚ?
ᱦᱳᱭ ᱜᱚᱝᱠᱮ ᱪᱟᱥ ᱵᱟᱲᱟᱭ ᱜᱮᱭᱟᱞᱮ ᱟᱫᱚ ᱟᱞᱮ ᱫᱚ ᱱᱟᱦᱟᱜ ᱵᱟᱞᱮ ᱜᱩᱲ ᱵᱟᱲᱟ ᱠᱟᱫᱟ ᱟᱞᱮ ᱫᱚ ᱱᱚᱝᱠᱟ ᱜᱚᱴᱟ ᱛᱮᱜᱮ ᱱᱟᱦᱟᱜ ᱞᱮ ᱟᱹᱠᱷᱨᱤᱧᱟ᱾ ᱟᱨ ᱮᱴᱟᱜ ᱛᱮ ᱟᱞᱮ ᱱᱚᱝᱠᱟ ᱟᱰᱮᱯᱟᱥᱮ ᱟᱛᱩ ᱥᱮᱫ ᱨᱮ ᱚᱱᱛᱮ ᱨᱮᱠᱚ ᱜᱩᱲ ᱵᱟᱲᱟᱭ ᱜᱮᱭᱟ ᱟᱫᱚ ᱚᱱᱟ ᱠᱚᱨᱮ ᱧᱮᱞ ᱵᱟᱲᱟ- ᱦᱩᱭ ᱠᱟᱱᱟ᱾ ᱛᱚ ᱟᱞᱮ ᱫᱚ ᱱᱚᱝᱠᱟ ᱚᱠᱛᱚ ᱠᱩ ᱵᱟᱹᱱᱩᱜ ᱛᱟᱞᱮ ᱛᱮ ᱥᱩᱫᱩ ᱱᱩᱝᱠᱟ ᱜᱚᱴᱟ ᱛᱮᱜᱤᱞᱮ ᱟᱹᱠᱷᱨᱤᱧᱟ᱾ ᱵᱟᱲᱜᱮ ᱨᱮᱜᱮ ᱟᱫᱚ ᱩᱝᱠᱩ ᱜᱤᱠᱩ ᱢᱟᱜᱽ ᱛᱤᱠᱩ ᱤᱫᱤᱭᱟ᱾
ᱟᱪᱪᱷᱟ ᱟᱪᱪᱷᱟ ᱛᱟᱦᱚᱞᱮ ᱜᱚᱝᱠᱮ ᱢᱤᱫᱴᱮᱱ ᱠᱟᱛᱷᱟᱧ ᱠᱩᱞᱤ ᱢᱤᱭᱟ, ᱡᱟᱸᱦᱟ ᱟᱯᱮ ᱟᱹᱠ ᱯᱮ ᱪᱟᱥᱮ‌ ᱟ ᱚᱱᱟᱨᱮ ᱚᱠᱟ ᱞᱮᱠᱟᱱ ᱠᱷᱚᱨᱪᱟ ᱢᱮᱱᱟᱜᱼᱟ ᱟᱨ ᱚᱠᱟ ᱞᱮᱠᱟᱱ? ᱢᱤᱫᱴᱮᱱ ᱟᱸ ᱠᱟᱹᱣᱰᱤ ᱨᱮᱱᱟᱜ ᱟᱨᱡᱟᱣ ᱨᱮᱱᱟᱜ ᱢᱤᱫᱴᱮᱱ ᱤᱭᱟᱹ ᱢᱮᱱᱟᱜ-ᱟ᱾
ᱦᱳᱭ ᱜᱚᱢᱠᱮ ᱮᱠᱟᱞ ᱟᱹᱰᱤ ᱡᱚᱛᱷᱟᱛ ᱠᱩᱠᱞᱤ ᱟᱫᱚ ᱜᱚᱢᱠᱮ ᱱᱚᱣᱟ ᱟᱹᱜ ᱪᱟᱥ ᱨᱮᱫᱚ ᱱᱟᱦᱟᱜ ᱱᱚᱝᱠᱟ ᱞᱟᱵᱷ ᱦᱚᱸ ᱢᱮᱱᱟᱜ ᱜᱮᱭᱟ ᱟᱨ ᱞᱚᱥ ᱫᱚ ᱠᱷᱩᱵ ᱚᱱᱠᱟ ᱫᱚ ᱱᱟᱦᱟᱜ ᱵᱟᱝ ᱞᱚᱥᱚᱜ-ᱟ᱾ ᱟᱫᱚ ᱪᱟᱥ ᱠᱚ ᱱᱟᱯᱟᱭᱛᱮ ᱦᱩᱭ ᱞᱮᱱᱠᱷᱟᱡ ᱫᱚ ᱱᱟᱦᱟᱜ, ᱱᱟᱯᱟᱭ ᱜᱮ ᱦᱩᱭᱩᱜ-ᱟ᱾ ᱡᱮ ᱞᱮᱠᱟ ᱫᱟᱜ ᱠᱚᱫᱚ ᱩᱱᱟᱹᱜ ᱵᱟᱹᱲᱛᱤ ᱦᱚᱸ ᱵᱟᱝ ᱮᱢᱟᱜ ᱦᱩᱭᱩᱜ ᱜᱮᱭᱟ ᱱᱩᱣᱟ ᱟᱹᱠ ᱪᱟᱥ ᱨᱮᱫᱚ ᱱᱟᱦᱟᱜ, ᱮᱸ ᱠᱟᱹᱴᱤᱡ ᱡᱚᱠᱷᱚᱱ ᱮᱨᱟ ᱱᱟᱦᱟᱜ ᱩᱱ ᱚᱠᱛᱚ ᱨᱮᱜᱮ ᱱᱟᱯᱟᱭ ᱧᱚᱜ ᱛᱮ ᱡᱚᱛᱱᱚ ᱧᱚᱜ ᱦᱩᱭᱩᱜ-ᱟ ᱡᱟ ᱛᱮ ᱥᱩᱠᱨᱤ ᱠᱚ ᱢᱮᱨᱚᱢ ᱠᱚ ᱵᱟᱠᱚ ᱵᱚᱞᱚᱜ ᱱᱟᱦᱟᱜ ᱚᱱᱟ ᱟᱹᱜ ᱜᱚᱰᱟ
ᱟᱪᱷᱟ
ᱟᱨ ᱢᱟᱨᱟᱝ ᱴᱷᱤᱠ ᱞᱮᱱᱠᱷᱟᱱ ᱫᱚ ᱱᱟᱦᱟᱜ ᱜᱚᱢᱠᱮ ᱛᱩᱭᱩ ᱠᱚᱠᱚ ᱵᱚᱞᱚᱜ ᱨᱮᱦᱚᱸ ᱵᱟᱝ ᱪᱤᱠᱟᱹᱜᱼᱟ ᱚᱱᱟᱫᱚ
ᱟᱪᱷᱟ ᱟᱪᱷᱟ ᱟᱪᱷᱟ ᱜᱚᱢᱠᱮ ᱱᱚᱣᱟ ᱟᱹᱠ ᱵᱟᱨᱮᱛᱮ ᱢᱤᱫ ᱴᱮᱱ ᱵᱟᱨᱭᱟᱧ ᱠᱩᱞᱤ ᱵᱮᱱᱟ ᱠᱩᱠᱞᱤ ᱠᱩᱠᱞᱤ ᱫᱚ ᱜᱚᱝᱠᱮ ᱱᱚᱣᱟ ᱠᱟᱱᱟ ᱡᱮ ᱟᱹᱠ ᱡᱚᱠᱷᱚᱱ ᱪᱟᱥ ᱦᱩᱭᱩᱜᱼᱟ ᱚᱱᱟ ᱫᱚ ᱚᱠᱟ ᱞᱮᱠᱟᱞᱮ ᱪᱟᱥ ᱦᱩᱭᱩᱜᱼᱟ ᱚᱱᱟ ᱨᱮᱱᱟᱜ ᱫᱚ ᱪᱟᱨᱟ ᱧᱟᱢᱚᱜᱼᱟ ᱥᱮ ᱜᱚᱝᱠᱮ ᱡᱟᱦᱟᱸ ᱪᱟᱥ ᱦᱳᱭᱳᱜ ᱠᱟᱱᱟ ᱚᱱᱟᱜᱮ ᱢᱟᱜ ᱠᱟᱛᱮ ᱫᱚ ᱪᱟᱨᱟ ᱜᱟᱱᱚᱜᱼᱟ
ᱟᱪᱷᱟ ᱜᱚᱝᱠᱮ ᱟᱹᱰᱤ ᱡᱚᱛᱷᱟᱛ ᱠᱩᱠᱞᱤ ᱱᱟᱦᱟᱜ ᱱᱚᱣᱟ ᱟᱹᱠᱷ ᱨᱮᱱᱟᱜ ᱫᱚ ᱱᱟᱦᱟᱜ ᱜᱚᱝᱠᱮ ᱤᱛᱟᱹ ᱧᱟᱢᱚᱜᱼᱟ ᱟᱨ ᱱᱚᱣᱟ ᱤᱛᱟᱹ ᱫᱚ ᱱᱟᱦᱟᱜ ᱱᱚᱝᱠᱟ ᱥᱤ ᱵᱟᱲᱟ ᱠᱟᱛᱮ ᱟᱫᱚ ᱚᱱᱟ ᱫᱚ ᱵᱟᱲᱜᱮ ᱨᱮᱜᱮ ᱮᱨ ᱦᱩᱭᱩᱜᱼᱟ ᱟᱨ ᱮᱨ ᱠᱟ ᱮᱱᱛᱮᱫ ᱡᱟᱦᱟᱱᱟᱜ ᱠᱚᱛᱮ ᱟᱫᱚ ᱢᱚᱥᱟᱨᱤ ᱠᱚᱛᱮ ᱱᱟᱦᱟᱜ ᱜᱷᱮᱨᱟ ᱠᱟᱜ ᱦᱩᱭᱩᱜᱼᱟ ᱡᱷᱟᱹᱞᱤ ᱠᱚᱛᱮ
ᱦᱩᱸ ᱦᱩᱸ ᱦᱩᱸ
ᱟᱫᱚ ᱜᱚᱝᱠᱮ ᱛᱟᱦᱚᱞᱮ ᱟᱯᱮ ᱥᱮᱫ ᱫᱚ ᱱᱚᱣᱟ ᱟᱹᱜ ᱫᱚ ᱵᱟᱠᱚ ᱪᱟᱥ ᱜᱮᱭᱟ ᱵᱟᱝ
ᱵᱟᱝ ᱜᱚᱢᱠᱮ ᱪᱟᱥ ᱢᱟᱛᱚ ᱮᱴᱟᱜ ᱠᱚᱠᱚ ᱪᱟᱥ ᱜᱮᱭᱟ ᱟᱫᱚ ᱜᱚᱝᱠᱮ ᱚᱱᱮ ᱪᱟᱥ ᱨᱮᱱᱟᱜ ᱡᱤᱱᱤᱥ ᱯᱚᱫᱷᱚᱛᱤ ᱛᱮ ᱫᱚ ᱟᱹᱞᱤᱧ ᱫᱚ ᱵᱟᱹᱞᱤᱧ ᱵᱟᱲᱟᱭᱟ ᱜᱚᱝᱠᱮ ᱴᱷᱤᱠ ᱴᱷᱟᱠ ᱚᱠᱟ ᱞᱮᱠᱟ ᱛᱮᱠᱚ ᱪᱟᱥᱟ ᱟᱹᱞᱤᱧ ᱫᱚᱞᱤᱧ ᱧᱮᱞ ᱟᱠᱟᱫᱼᱟ ᱟᱹᱜᱩᱭᱟᱠᱚ ᱟᱨ ᱫᱚᱠᱟᱱ ᱵᱟᱡᱟᱨ ᱠᱚᱨᱮ ᱱᱤᱭᱟᱹ ᱵᱚᱨ ᱜᱮᱞᱮᱧ ᱧᱮᱞ ᱟᱠᱟᱫᱼᱟ ᱪᱟᱥ ᱠᱟᱛᱮᱫ ᱫᱚ ᱟᱹᱞᱤᱧ ᱫᱚ ᱵᱟᱞᱤᱧ ᱧᱮᱞ ᱟᱠᱟᱫᱼᱟ ᱪᱟᱥ ᱡᱟᱭᱜᱟ ᱠᱚᱨᱮ ᱪᱟᱞᱟᱣ ᱠᱟᱛᱮᱫ
ᱟᱪᱪᱷᱟ ᱜᱚᱝᱠᱮ ᱟᱹᱰᱤ ᱱᱟᱯᱟᱭ ᱟᱫᱚ ᱟᱹᱰᱤ ᱱᱟᱯᱟᱭ ᱵᱩᱡᱷᱟᱹᱣ ᱮᱱᱟ ᱱᱚᱜᱼᱚ ᱱᱚᱝᱠᱟ ᱟᱭᱢᱟ ᱞᱮᱠᱟᱱᱟᱜ ᱠᱟᱛᱷᱟ ᱠᱚ ᱤᱫᱤ ᱠᱟᱛᱮᱫ ᱞᱟᱝ ᱨᱚᱯᱚᱲ ᱠᱮᱫᱟ᱾ ᱟᱨ ᱚᱱᱟ ᱛᱮ ᱛᱚ ᱜᱚᱢᱠᱮ ᱚᱠᱛᱚ ᱠᱚᱦᱚᱸ ᱦᱩᱭᱮᱱ ᱛᱟᱞᱟᱝᱟ ᱟᱫᱚ ᱚᱱᱮᱧ ᱞᱟᱹᱭᱫᱟ ᱛᱟᱦᱞᱮ ᱛᱮᱦᱮᱧ ᱫᱚ ᱱᱮᱠᱟ ᱜᱮᱞᱟᱝ ᱨᱚᱯᱚᱲᱟ ᱦᱳᱭ
ᱦᱮᱸ ᱦᱮᱸ ᱜᱚᱝᱠᱮ ᱮᱠᱫᱚᱢ ᱱᱚᱝᱠᱟ ᱜᱮᱞᱟᱝ ᱨᱚᱯᱚᱲᱟ ᱴᱷᱤᱠ ᱟᱪᱷᱮ᱾
ᱦᱳᱭ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ ᱡᱚᱦᱟᱨ ᱜᱮ